ᱟᱪᱪᱷᱟ ᱦᱚᱸ ᱥᱟᱜᱩᱱ ᱥᱮᱛᱟᱜ।
ᱦᱮᱸ ᱥᱟᱹᱜᱩᱱ ᱥᱮᱛᱟᱜ।
ᱚ ᱱᱤᱛᱚᱜ ᱫᱚ ᱛᱟᱦᱚᱞᱮ ᱪᱮᱜ ᱠᱚ ᱪᱮᱠᱟ ᱵᱟᱲᱟᱭ ᱦᱩᱭᱩᱜ ᱠᱟᱱᱟ?
ᱟᱹᱞᱤᱧ ᱫᱚ ᱱᱚᱜᱼᱚᱭ ᱜᱟᱰᱟ ᱥᱮᱫ ᱞᱤᱧ ᱦᱮᱡ ᱟᱠᱟᱱᱟ ᱟᱨᱠᱤ ᱱᱤᱛᱚᱜ। ᱟᱹᱵᱤᱱ ᱫᱚ ᱪᱮᱫ ᱵᱤᱱ ᱪᱤᱠᱟᱹᱭ ᱮᱫᱟ?
ᱟᱹᱞᱤᱧ ᱦᱚᱸ ᱥᱮᱛᱟᱜ ᱨᱮ ᱵᱮᱨᱮᱫ ᱠᱟᱛᱮ ᱡᱟᱸᱦᱟ ᱛᱤᱱᱟᱹᱜ ᱠᱟᱹᱢᱤ ᱠᱚ ᱛᱟᱸᱦᱮ ᱠᱟᱱᱟ ᱠᱟᱹᱢᱤ ᱵᱟᱲᱟ ᱦᱩᱭᱱᱟ ᱛᱚ ᱢᱟᱱᱮ ᱟᱸ ᱢᱟᱴᱷ ᱥᱮᱫ ᱠᱷᱚᱱ ᱦᱚᱲᱢᱚ ᱵᱟᱧᱪᱟᱣ ᱞᱮᱠᱟ ᱛᱟᱲᱟᱢ ᱵᱟᱲᱟ ᱦᱩᱭ ᱱᱟ ᱟᱨ ᱦᱮᱜ
ᱟᱪᱪᱷᱟ ᱟᱪᱪᱷᱟ ᱟᱪᱪᱷᱟ ᱛᱟᱦᱚᱞᱮ ᱢᱚᱸᱡᱽ ᱵᱟᱲᱟ ᱜᱮᱛᱚ?
ᱦᱮᱸ ᱱᱤᱛᱚᱜ ᱫᱚ ᱢᱚᱸᱡᱽ ᱵᱟᱲᱟ ᱜᱮ।
ᱟᱪᱪᱷᱟ, ᱟᱹᱞᱤᱧ ᱦᱚᱸ ᱟᱯᱟᱛᱚᱛᱚ ᱱᱤᱛᱚᱜ ᱫᱚ ᱢᱚᱡᱽ ᱵᱟᱲᱟ ᱜᱮ
ᱚᱸᱻ
ᱥᱮᱛᱟᱜ ᱨᱮᱱᱟᱜ ᱱᱟᱥᱛᱟ ᱥᱮᱛᱟᱜ ᱨᱮᱱᱟᱜ ᱱᱟᱥᱛᱟ ᱫᱚ ᱛᱟᱦᱚᱞᱮ ᱛᱤ ᱨᱮᱵᱤᱱ ᱥᱟᱹᱛ ᱥᱟᱯᱲᱟᱣᱟ ᱠᱟᱹᱴᱤᱡ ᱯᱚᱨᱮ ᱥᱮ ᱛᱤᱨᱮ?
ᱠᱟᱹᱴᱤᱡ ᱯᱚᱨᱮ ᱟᱨᱠᱤ ᱱᱤᱛᱚᱜ ᱫᱚ ᱵᱟᱝ।
ᱚᱻ
ᱛᱟᱦᱚᱞᱮ ᱪᱟᱥ ᱵᱟᱲᱟ ᱠᱚ ᱛᱤᱱᱟᱹᱜ ᱥᱟᱹᱜᱤᱧ ᱟᱯᱮ ᱥᱮᱫ?
ᱛᱟ ᱪᱟᱥ ᱵᱟᱲᱟ ᱠᱚᱫᱚ ᱜᱚᱝᱠᱮ ᱛᱚᱞᱟ ᱢᱟ ᱵᱟᱝ ᱦᱟᱨᱟ ᱟᱠᱟᱱᱟ ᱥᱮ ᱟᱫᱚ ᱱᱤᱛ ᱪᱟᱥ ᱠᱟᱹᱢᱤ ᱫᱚ ᱟᱣᱨᱤ ᱟᱲᱜᱳ ᱦᱩᱭᱩᱜ ᱟ। ᱠᱤᱪᱷᱩ ᱫᱤᱱ ᱯᱚᱨ ᱫᱟᱜ ᱡᱟᱹᱯᱩᱫ ᱯᱟᱲᱟᱣ ᱞᱮᱱᱠᱷᱟᱱ ᱚᱵᱚᱥᱥᱳᱭ ᱨᱚᱦᱚᱭᱚᱜ ᱜᱮᱭᱟ ᱜᱚᱝᱠᱮ। ᱵᱤᱞᱚᱢᱚᱜ ᱠᱟᱱᱟ ᱦᱩ ᱟᱯᱮ ᱥᱮᱫ?
ᱟᱞᱮ ᱥᱮᱫ ᱚᱱᱠᱟ ᱱᱚᱜ-ᱚᱭ ᱛᱚᱞᱟ ᱠᱚᱫᱚ ᱟᱹᱣᱨᱤ ᱦᱟᱨᱟᱜᱼᱟ ᱛᱟᱯᱚᱨ ᱫᱟᱜ ᱦᱚᱸ ᱵᱟᱹᱱᱩᱜᱼᱟ। ᱫᱟᱜ ᱵᱟᱭ ᱫᱟᱜ ᱫᱟ ᱚᱱᱠᱟ ᱫᱚ ᱟᱫᱚ ᱠᱟᱹᱴᱤᱡ ᱰᱮᱨᱤᱜ ᱜᱮᱭᱟ।
ᱚᱻ
ᱦᱮᱸ
ᱛᱟᱦᱚᱞᱮ ᱤᱭᱟᱹ ᱦᱮ ᱞᱟᱹᱭ ᱢᱮ, ᱟᱞᱮ ᱟᱞᱮ ᱥᱮᱫ ᱫᱤᱥᱚᱢ ᱫᱚ ᱜᱚᱝᱠᱮ ᱪᱮ ᱦᱟᱥᱟ ᱠᱚᱫᱚ ᱪᱮᱫ ᱤᱧ ᱢᱮᱛᱟᱢᱟ ᱥᱚᱢᱟᱱ ᱧᱚᱜ ᱜᱮᱭᱟ ᱛᱟᱨᱯᱚᱨᱮ ᱰᱩᱝᱨᱤ ᱠᱚᱫᱚ ᱵᱟᱹᱱᱩᱜᱼᱟ ᱢᱮᱱᱠᱷᱟᱱ ᱠᱷᱟᱱ ᱵᱤᱨ ᱵᱤᱨ ᱫᱚ ᱡᱟᱹᱥᱛᱤ ᱢᱮᱱᱟᱜᱼᱟ ᱚᱲᱟᱜ ᱠᱚᱦᱚᱸ ᱵᱤᱨ ᱫᱷᱟᱨᱮ ᱨᱮ ᱛᱟᱞᱮ
ᱟᱪᱪᱷᱟ ᱟᱪᱪᱷᱟ
ᱟᱯᱮ ᱥᱮᱫ ᱛᱟᱦᱚᱞᱮ?
ᱟᱞᱮ ᱦᱚᱸ ᱚᱱᱠᱟᱜᱮ ᱵᱤᱨ ᱫᱚ ᱵᱤᱨ ᱫᱚ ᱢᱮᱱᱟᱜᱼᱟ ᱵᱤᱨ ᱫᱤᱥᱚᱢ ᱜᱮ ᱟᱨ ᱱᱚᱛᱮ ᱦᱚᱸ ᱚᱱᱠᱟ ᱜᱮᱭᱟ ᱥᱚᱢᱟᱱ ᱦᱟᱸᱥᱟ ᱫᱚ ᱵᱟᱝ।
ᱦᱟᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ।
ᱞᱟᱹᱭᱫᱟᱹᱧ ᱛᱟᱦᱞᱮ ᱵᱤᱨ ᱫᱤᱥᱚᱢ ᱠᱷᱟᱱ ᱫᱚ ᱛᱟᱦᱚᱞᱮ ᱟᱯᱮ ᱦᱚᱸ ᱡᱟᱹᱱᱤᱡ ᱠᱷᱟᱱ ᱫᱚ ᱮᱸ ᱥᱟᱨᱡᱚᱢ ᱥᱟᱠ ᱼᱠᱟᱢ ᱨᱚᱜ ᱵᱟᱲᱟ ᱠᱟᱛᱮ ᱟᱹᱠᱷᱨᱤᱧ ᱠᱚᱯᱮ ᱠᱚᱨᱟᱣ ᱠᱟᱜ ᱜᱮᱭᱟ, ᱦᱮᱸ
ᱛᱚ
ᱛᱟᱦᱚᱞᱮ ᱜᱚᱝᱠᱮ ᱵᱤᱨ ᱫᱚ ᱟᱹᱰᱤ ᱠᱤᱪᱷᱩ ᱧᱟᱢᱚᱜᱼᱟ ᱛᱟᱦᱚᱞᱮ ᱱᱚᱣᱟ ᱵᱤᱨ ᱨᱮᱱᱟᱜ ᱮᱱᱮᱢ ᱫᱚ ᱚᱠᱟ ᱞᱮᱠᱟ ᱢᱮᱱᱟᱜᱼᱟ ᱟᱵᱚᱣᱟᱜ?
ᱵᱤᱨ ᱨᱮᱱᱟᱜ ᱮᱱᱮᱢ ᱫᱚ ᱮᱠᱫᱚᱢ ᱟᱹᱰᱤᱴᱟᱜ ᱜᱮ ᱢᱮᱱᱟᱜᱼᱟ ᱢᱟᱱᱮ ᱡᱟᱦᱟᱸ ᱫᱚ ᱚᱸᱰᱮ ᱠᱷᱚᱱᱟᱜ ᱟᱹᱰᱤ ᱠᱤᱪᱷᱩ ᱧᱟᱢᱚᱜ-ᱟ ᱱᱚᱜᱼᱚᱭ ᱡᱮᱢᱚᱱ ᱛᱮᱨᱮᱞ ᱛᱟᱨᱚᱵ ᱠᱚ ᱢᱟᱱᱮ ᱡᱚ -ᱵᱤᱞᱤ ᱡᱩᱫᱤ ᱵᱤᱱ ᱞᱟᱹᱭᱟ ᱛᱟᱨ ᱯᱚᱨ ᱟᱲᱟᱜ ᱥᱟᱠᱟᱢ ᱦᱚᱸ ᱧᱟᱢᱚᱜᱼᱟ ᱡᱟᱦᱟᱸ ᱠᱟᱱᱛᱷᱟ ᱟᱲᱟᱜ।
ᱚ
ᱛᱟᱨ ᱯᱚᱨ ᱨᱟᱱᱩ ᱨᱟᱱ ᱠᱚ ᱟᱨᱦᱚᱸ ᱮᱴᱟᱜ ᱠᱤᱪᱷᱩ ᱨᱟᱱ ᱨᱮᱦᱮᱫ ᱠᱚ ᱧᱟᱢᱚᱜᱼᱟ, ᱢᱟᱱᱮ ᱮᱱᱮᱢ ᱫᱚ ᱟᱹᱰᱤ ᱟᱹᱰᱤ ᱜᱟᱱ ᱜᱮ ᱢᱮᱱᱟᱜᱼᱟ ᱟᱵᱚ ᱢᱟᱱᱮ ᱟᱞᱮ ᱱᱚᱣᱟ ᱡᱟᱦᱟᱸ ᱟᱛᱳ ᱨᱮ ᱟᱨᱠᱤ। ᱵᱤᱨ ᱥᱟᱶᱛᱮ ᱡᱟᱸᱦᱟ ᱡᱚᱯᱚᱲᱟᱣ ᱢᱮᱱᱟᱜ ᱞᱮᱭᱟ ᱛᱟᱦᱚᱞᱮ ᱟᱯᱮ ᱫᱚ?
ᱤᱧ ᱦᱚᱸ ᱚᱝᱠᱟᱜᱮ ᱵᱤᱨ ᱥᱟᱶᱛᱮ ᱵᱤᱨ ᱥᱟᱶᱛᱮ ᱵᱤᱨ ᱫᱚ ᱜᱟᱛᱮ ᱞᱮᱠᱟᱜᱮ ᱟᱞᱦᱚᱸ ᱡᱚᱛᱚ ᱠᱤᱪᱷᱩ ᱵᱤᱨ ᱨᱮᱜᱮ ᱵᱤᱨ ᱥᱩᱨ ᱚᱲᱟᱜ ᱛᱟᱞᱮ ᱛᱚ ᱤᱧ ᱵᱟᱲᱟᱭᱟ ᱵᱤᱨ ᱨᱮᱱᱟᱜ ᱮᱱᱮᱢ ᱫᱚ ᱪᱮ ᱞᱮᱠᱟ ᱠᱟᱱᱟ ᱢᱤᱜᱴᱟᱝ
ᱥᱩᱫᱩ ᱛᱚ ᱚᱱᱟ ᱠᱚᱫᱚ ᱵᱟᱭ ᱮᱢᱟ ᱵᱚᱱᱟ ᱦᱚᱭ ᱦᱤᱥᱤᱫ ᱱᱟᱯ
ᱦᱮᱸ ᱦᱮᱸ ᱛᱟᱯᱚᱨ ᱱᱚᱛᱮ ᱫᱚ ᱦᱚᱸᱜᱼᱚᱭ ᱡᱮᱢᱚᱱ ᱵᱤᱨ ᱢᱮᱱᱟᱜ ᱛᱟᱵᱚᱱᱟ ᱟᱫᱚ ᱱᱚᱛᱮ ᱫᱚ ᱡᱟᱦᱟᱸ ᱥᱩᱫᱽᱫᱷᱚ ᱦᱚᱭ ᱵᱚᱱ ᱧᱟᱢᱟ ᱵᱟ ᱡᱟ ᱛᱮᱫᱚ ᱡᱮᱢᱚᱱ ᱚᱱᱟ ᱦᱚᱭ ᱫᱚ ᱟᱞᱟᱫᱟ ᱦᱚᱭ ᱟᱨ ᱱᱚᱛᱮᱱᱟᱜ ᱫᱚ ᱯᱩᱨᱟᱹ
ᱦᱮᱸ
ᱯᱤᱭᱚᱨ ᱟᱨᱠᱤ ᱥᱩᱫᱷᱚ ᱦᱚᱭ ᱵᱚᱱ ᱧᱟᱢᱟ᱾
ᱦᱮᱸ ᱚᱝᱠᱮ ᱵᱟᱡᱟᱨ ᱨᱮᱱᱟᱜ ᱦᱚᱭ ᱫᱚ ᱟᱢ ᱴᱤᱠᱟᱹᱣ ᱦᱚᱸ ᱵᱟᱢ ᱴᱤᱠᱟᱹᱣ ᱫᱟᱲᱮᱜᱼᱟ᱾ ᱟᱫᱚ ᱛᱚ ᱦᱚᱲ ᱜᱮ ᱦᱚᱭ ᱧᱚᱜᱟᱭ
ᱚᱱᱮ ᱵᱤᱨ ᱠᱷᱚᱱᱟᱜ ᱢᱟᱱᱮ ᱚᱝᱠᱟ ᱪᱮᱜ ᱠᱚᱯᱮ ᱛᱩᱢᱟᱹᱞ ᱠᱮᱜ ᱛᱩᱢᱟᱹᱞ ᱜᱮᱭᱟ ᱟᱨᱠᱤ ᱥᱚᱢᱚᱭ ᱵᱤᱥᱮᱥ?
ᱦᱮᱸ ᱜᱚᱝᱠᱮᱜ ᱦᱮᱸ ᱮᱠᱟᱞ ᱮᱠᱟᱞ ᱥᱚᱢᱚᱭ ᱵᱤᱥᱮᱥ ᱞᱮᱠᱟᱛᱮ ᱵᱤᱨ ᱠᱚᱫᱚ ᱟᱨ ᱦᱮᱸ ᱟᱨ ᱡᱟᱦᱟᱸᱢ ᱞᱟᱹᱭ ᱠᱮᱫ ᱛᱟᱞᱟᱝᱟ ᱡᱮ ᱨᱟᱱ ᱢᱩᱨᱜᱟᱹᱱ ᱵᱤᱨ ᱧᱟᱢᱚᱜᱼᱟ, ᱮᱠᱟᱞ ᱟᱵᱚ ᱫᱚ ᱥᱩᱫᱷᱩ ᱛᱚ ᱵᱤᱨ ᱫᱚ ᱡᱤᱵᱽ ᱡᱤᱭᱟᱹᱞᱤ ᱠᱷᱟᱹᱛᱤᱨ ᱥᱮᱸᱫᱽᱨᱟ ᱫᱚ ᱵᱟᱝᱵᱚᱱ ᱪᱟᱞᱟᱜᱼᱟ ᱨᱟᱱ ᱢᱩᱨᱜᱟᱹᱱ ᱠᱚ ᱮᱸ ᱦᱟᱯᱲᱟ-ᱦᱟᱯᱲᱟᱢ ᱠᱚᱣᱟᱜ ᱩᱫᱩᱜ ᱫᱤᱥᱟᱹ ᱚᱱᱟ ᱠᱚᱵᱚᱱ ᱥᱮᱬᱟ ᱧᱚᱜᱟ ᱮᱠᱟᱞ ᱚᱱᱟ ᱠᱚ ᱟᱱᱟ ᱠᱚᱫᱚ ᱨᱟᱱ ᱢᱩᱰᱜᱟᱹ ᱢᱟ ᱢᱮᱱᱟᱜ ᱜᱮᱭᱟ ᱟ ᱦᱮᱸ ᱟᱨ ᱨᱟᱱ ᱠᱚᱫᱚ ᱜᱚᱝᱠᱮ ᱛᱚ ᱚᱱᱮ ᱨᱟᱱ ᱨᱮᱦᱮᱫ ᱤᱭᱟᱹ ᱫᱟᱨᱮ ᱨᱮᱦᱮᱫ ᱠᱷᱚᱱ ᱜᱮᱛᱚ ᱦᱩᱭᱩᱜ ᱠᱟᱱᱟ ᱦᱮᱸ ᱥᱮᱪ
ᱦᱮᱸ ᱦᱮᱸ ᱫᱟᱨᱮ ᱨᱮᱦᱮᱜ ᱠᱷᱚᱱᱟᱜ ᱜᱮ ᱟᱫᱚ ᱱᱮᱛᱟᱨ ᱫᱚ ᱪᱮᱠᱟᱜ ᱠᱟᱱᱟ ᱚᱱᱟ ᱵᱤᱨ ᱨᱮ ᱥᱮᱸᱜᱮᱞ ᱠᱚ ᱟᱛᱟᱨᱟᱜ ᱠᱟᱱᱟ ᱛᱚ ᱟᱫᱚ ᱡᱟᱦᱟᱸ ᱨᱟᱱ ᱢᱩᱨᱜᱟᱹᱱ ᱚᱱᱟ ᱠᱚᱦᱚᱸ ᱟᱫ ᱪᱟᱵᱟᱜ ᱠᱟᱱᱟ᱾
ᱦᱮᱸ ᱦᱮᱸ
ᱦᱮᱸ ᱥᱮ ᱵᱟᱝ?
ᱦᱮᱸ ᱵᱤᱨ ᱫᱚ ᱠᱚᱭᱮᱠ ᱜᱩᱞᱳ ᱦᱚᱲ ᱢᱮᱱᱟᱜ ᱠᱚᱣᱟ ᱦᱟᱱᱮ ᱡᱚᱠᱷᱚᱱ ᱮ ᱨᱚᱦᱚᱲᱚᱜᱼᱟ ᱛᱚᱠᱷᱚᱱ ᱫᱚ ᱟᱨ ᱢᱟᱛᱠᱚᱢᱟᱜ ᱵᱷᱚᱨᱥ ᱢᱟᱛᱠᱚᱢ ᱨᱮᱱᱟᱜ ᱤᱭᱟᱹ ᱥᱤᱡᱤᱱ ᱦᱤᱡᱩᱜᱼᱟ᱾ ᱛᱚ ᱟᱫᱚ ᱞᱟᱹᱭᱟ ᱠᱚ ᱟᱛᱟᱨ ᱴᱷᱤᱠᱟ ᱠᱚ ᱡᱮ ᱦᱟᱞᱟᱝ ᱨᱮ ᱥᱩᱵᱤᱫᱟᱜᱼᱟ ᱠᱤᱱᱛᱩ ᱱᱚᱣᱟ ᱠᱷᱟᱹ ᱛᱤᱨᱮ ᱛᱮ ᱛᱤᱱ ᱢᱟᱨᱟᱨᱟᱝ ᱦᱮᱸ ᱦᱮᱸ ᱴᱷᱤᱠ ᱴᱷᱤᱠ ᱦᱮᱸ᱾ ᱡᱮ ᱚᱸᱰᱮ ᱥᱟ ᱢᱟᱛᱠᱚᱢ ᱫᱟᱨᱮ ᱯᱷᱟᱸᱠᱟ ᱠᱟᱛᱮᱧ ᱟᱛᱟᱨᱟ ᱚᱝᱠᱟ ᱫᱚ ᱵᱟᱝ ᱦᱮᱸᱥᱮ᱾
ᱦᱩᱸ ᱦᱩᱸ
ᱟᱫᱚ ᱩᱝᱠᱩ ᱦᱚᱸᱠᱚ ᱢᱚᱱᱮᱭᱟ ᱡᱮ ᱢᱤᱫᱴᱟᱝ ᱫᱟᱨᱮ ᱨᱮᱧ ᱤᱭᱟᱹᱭᱟ ᱛᱟᱦᱞᱮ ᱠᱷᱟᱱ ᱥᱟᱶᱛᱮ ᱜᱚᱴᱟ ᱤᱭᱟᱹᱜᱼᱟ ᱠᱤᱱᱛᱩ ᱩᱝᱠᱩ ᱛᱚ ᱵᱟᱝᱠᱚ ᱵᱩᱡ ᱫᱟᱥᱮ ᱜᱚᱝᱠᱮ᱾
ᱦᱩᱸ ᱦᱩᱸ ᱱᱚᱣᱟ ᱫᱚ ᱟᱵᱚ ᱵᱩᱡ ᱫᱚᱨ ᱠᱟᱨᱢᱟᱱᱮ ᱟᱵᱚ ᱛᱮᱜᱮ ᱱᱟᱥᱟᱣ ᱥᱮᱜ ᱵᱚᱱ ᱤᱫᱤᱭᱫᱟ ᱟᱨᱠᱤ ᱡᱟᱦᱟᱸ ᱨᱟᱱ ᱢᱩᱨᱜᱟᱹᱱ ᱚᱱᱟ ᱠᱚᱦᱟᱸᱜ ᱪᱟᱵᱟᱜ ᱠᱟᱱᱟ᱾ ᱦᱩᱰᱤᱧ ᱦᱩᱰᱤᱧ ᱫᱟᱨᱮ ᱠᱚᱛᱚ ᱚᱱᱟ ᱫᱚ ᱡᱚᱛᱚ ᱜᱚᱡ ᱪᱟᱵᱟᱜ ᱠᱟᱱᱟ᱾
ᱦᱮᱸ ᱛᱟᱯᱚᱨᱮ ᱟᱵᱚᱨᱮᱱ ᱦᱟᱯᱲᱟᱢ ᱠᱚᱦᱚᱸ ᱧᱮᱞᱟᱢ ᱜᱚᱝᱠᱮ ᱡᱷᱚᱛ ᱟᱭᱢᱟ ᱟᱵᱚ ᱥᱟᱱᱛᱟᱲ ᱜᱮ ᱢᱟᱱᱮ
ᱦᱩᱸ
ᱡᱟᱹᱥᱛᱤ ᱜᱮ ᱞᱳᱠᱮᱥᱚᱱ ᱡᱩᱫᱤ ᱵᱚᱱ ᱧᱮᱞᱟ ᱵᱤᱨ ᱵᱩᱨᱩ ᱥᱩᱨ ᱠᱚᱨᱮ ᱜᱮ ᱦᱮᱱᱟᱜ ᱵᱚᱱᱟ᱾
ᱦᱮᱸ ᱦᱮᱸ ᱦᱮᱸ
ᱦᱮᱸ ᱡᱟᱹᱥᱛᱤ ᱥᱚᱦᱚᱨ ᱵᱟᱡᱟᱨ ᱠᱚᱫᱚ ᱵᱟᱝ ᱵᱚᱱ ᱠᱩᱥᱤᱭᱟᱜᱼᱟ ᱦᱮᱸ ᱥᱮ ᱜᱚᱝᱠᱮ?
ᱦᱩᱸ ᱛᱟᱯᱚᱨ ᱱᱚᱜᱼᱚᱭ ᱵᱤᱨ ᱵᱩᱨᱩ ᱥᱩᱨ ᱨᱮ ᱢᱮᱱᱟᱜ ᱵᱚᱱ ᱛᱮ ᱟᱵᱚ ᱫᱚ ᱥᱚᱢᱚᱭ ᱵᱤᱥᱮᱥ ᱱᱚᱣᱟ ᱥᱤᱡᱤᱱ ᱵᱤᱥᱮᱥ ᱡᱚᱛᱚ ᱜᱮᱵᱚᱱ ᱧᱟᱢᱟ ᱢᱟᱱᱮ ᱚᱝᱠᱟ ᱮᱴᱠᱮ ᱴᱚᱨᱮ ᱫᱚ ᱵᱟᱹᱱᱩᱜ ᱠᱟᱜᱼᱟ᱾
ᱦᱮᱸ
ᱥᱟᱦᱟᱱ ᱥᱟᱠᱟᱢ ᱠᱚ ᱡᱟ ᱦᱩᱭᱩᱜ ᱵᱤᱨ ᱠᱷᱚᱱᱟᱜ ᱜᱮ ᱟᱵᱚ ᱫᱚ ᱛᱩᱢᱟᱹᱞᱟᱵᱚᱱ᱾
ᱦᱮᱸ ᱟᱵᱚ ᱫᱚ ᱥᱚᱦᱚᱨ ᱵᱟᱡᱟᱨ ᱨᱮᱫᱚ ᱦᱟᱱᱟ ᱱᱤᱭᱟᱹ ᱚᱝᱠᱟᱱᱟᱜ ᱟᱵᱚ ᱫᱚ ᱵᱷᱟᱜᱤ ᱡᱤᱱᱤᱥ ᱵᱚᱱ ᱡᱚᱢᱟ ᱡᱚ ᱡᱟᱦᱟᱸ ᱥᱤᱡᱤᱞ ᱨᱮᱱᱟᱜ ᱡᱚ ᱚᱱᱟ ᱵᱚᱱ ᱡᱚᱢᱟ ᱮᱴᱟᱜ ᱛᱩᱞᱚᱱᱟ ᱠᱷᱚᱱ ᱫᱚ ᱢᱚᱱᱮᱭᱤᱧ ᱡᱮ ᱟᱛᱳ ᱫᱤᱥᱚᱢ ᱨᱮ ᱦᱚᱲᱟᱜ ᱡᱟᱦᱟᱸ ᱡᱟᱦᱟᱸ ᱠᱚᱴᱷᱤᱱ ᱠᱚᱴᱷᱤᱱ ᱟᱡᱟᱨ ᱠᱚ ᱢᱮᱱᱟᱜᱼᱟ ᱚᱱᱟ ᱦᱚᱸ ᱩᱱᱟᱹᱜ ᱴᱟ ᱫᱚ ᱵᱟᱝ ᱧᱟᱢ
ᱵᱟᱝ ᱵᱟᱝ ᱟᱛᱳ ᱫᱤᱥᱚᱢ ᱨᱮ ᱩᱱᱟᱹᱜ ᱫᱚ ᱵᱟᱹᱱᱩᱜᱼᱟ ᱾ ᱱᱚᱜ ᱚᱭ ᱛᱚ ᱩᱱᱟᱹᱜ ᱢᱟᱨᱟᱝ ᱡᱟᱦᱟᱸ ᱟᱡᱟᱨ ᱦᱮᱡ ᱞᱮᱱᱟ ᱠᱳᱨᱳᱱᱟ ᱛᱚ ᱩᱱᱠᱩᱨ ᱟᱛᱳ ᱫᱤᱥᱚᱢ ᱨᱮᱫᱚ ᱚᱱᱠᱟ ᱫᱚ ᱤᱯᱷᱮᱠᱴ ᱫᱚ ᱵᱟᱵᱚᱱ ᱧᱮᱞ ᱞᱮᱫᱟ ᱦᱮᱸ ᱥᱮ ᱵᱟᱝ ᱡᱟ ᱦᱩᱭ ᱠᱟᱱᱟ ᱵᱟᱡᱟᱨ ᱠᱚᱨᱮᱜ ᱜᱮ
ᱦᱮᱸ ᱦᱮᱸ ᱮᱠᱫᱚᱢ ᱟᱨ ᱜᱚᱢᱠᱮ ᱛᱟᱦᱚᱞᱮ ᱡᱟᱦᱟᱸ ᱟᱵᱚ ᱡᱮᱦᱮᱛᱩ ᱟᱢᱦᱚᱸ ᱵᱤᱛ ᱨᱮ ᱢᱮᱱᱟᱢᱟ ᱛᱟᱦᱚᱞᱮ ᱱᱚᱜ ᱚᱭ ᱡᱮ ᱩᱫ ᱯᱩᱴᱠᱟᱹ ᱡᱟᱱᱟᱢᱚᱜᱼᱟ ᱦᱮᱸ ᱾ᱤᱧ ᱦᱚᱸ ᱵᱟᱹᱧ ᱵᱟᱲᱟᱭᱟ ᱪᱤᱠᱟ ᱠᱟᱛᱮ ᱡᱟᱱᱟᱢᱚᱜᱼᱟ ᱾ ᱟᱢᱠᱤᱢ ᱢᱮᱱ ᱫᱟᱲᱮᱭᱟᱜᱼᱟ ᱩᱫ ᱯᱷᱩᱴᱟᱹ ᱫᱚ ᱚᱠᱟ ᱞᱮᱠᱟ ᱡᱟᱨᱛᱮ ᱡᱟᱱᱟᱢᱚᱜᱼᱟ ᱟᱨ ᱚᱠᱟ ᱡᱟᱭᱜᱟ ᱨᱮᱫᱚ ᱡᱟᱹᱥᱛᱤ ᱡᱟᱱᱟᱢᱚᱜᱼᱟ? ᱪᱤᱠᱟᱹᱛᱤᱧ ᱵᱩᱪᱟ ᱡᱮ ᱱᱚᱸᱲᱮ
ᱪᱮᱫ ᱞᱮᱠᱟ ᱠᱟᱛᱮᱜ ᱡᱟᱱᱟᱢᱚᱜᱼᱟ ᱚᱱᱟ ᱫᱚ ᱦᱚᱭᱛᱳ ᱵᱟᱹᱞᱤᱧ ᱞᱟᱹᱭ ᱫᱟᱲᱮᱭᱟᱢᱟ ᱛᱚᱵᱮ ᱢᱟᱱᱮ ᱡᱟᱦᱟᱸ ᱵᱤᱨ ᱨᱮᱜᱮ ᱚᱱᱠᱟ ᱞᱟᱹᱵᱤᱫ ᱧᱚᱜ ᱦᱟᱥᱟ ᱟᱨᱠᱤ ᱠᱤ ᱵᱟᱹᱞᱤᱧᱚᱜ ᱦᱟᱥᱟ ᱠᱚᱨᱮ ᱜᱮ ᱵᱤᱥᱤ ᱡᱟᱱᱟᱢᱚᱜ ᱜᱮᱭᱟ
ᱚᱸ
ᱟᱯᱮ ᱚᱱᱛᱮ ᱵᱟᱝ ᱚᱢᱚᱱᱚᱜ ᱜᱮᱭᱟ ᱯᱩᱴᱠᱟᱹ ᱩᱫ ᱠᱚ?
ᱦᱮᱸ ᱜᱚᱝᱠᱮ ᱤᱧ ᱦᱚᱸ ᱯᱩᱴᱠᱟᱹ ᱦᱟᱞᱟᱝ ᱩᱫ ᱦᱟᱞᱟᱝ ᱫᱚᱧ ᱪᱟᱞᱟᱜ ᱜᱮᱭᱟ ᱠᱤᱱᱛᱩ ᱼ ᱤᱧ ᱢᱟ ᱜᱚᱴᱟ ᱵᱤᱨᱤᱧ ᱫᱟᱬᱟᱱᱟ, ᱢᱤᱫᱴᱟᱝ ᱵᱟᱨᱭᱟᱧ ᱧᱟᱢᱟ ᱢᱮᱱᱠᱷᱟᱱ ᱡᱟᱦᱟᱸᱭ ᱠᱚ ᱪᱟᱞᱟᱜᱼᱟ ᱩᱱᱠᱩ ᱫᱚ ᱰᱷᱮᱨ ᱠᱚ ᱧᱟᱢᱟ ᱾
ᱦᱩᱸ ᱦᱩᱸ ᱟᱫᱚ ᱚᱱᱟ ᱢᱟᱱᱮ ᱧᱮᱞ ᱴᱷᱤᱠᱟᱹ ᱦᱩᱭᱩᱜᱼᱟ ᱟᱨᱠᱤ ᱡᱚᱛᱚ ᱵᱟᱝ ᱵᱩᱡᱟᱹᱜ ᱞᱟᱹᱜᱤᱫᱚᱜᱼᱟ ᱾ ᱟᱹᱞᱤᱧ ᱦᱚᱸ ᱚᱱᱠᱟ ᱩᱫ ᱦᱟᱞᱟᱝ ᱠᱚᱫᱚᱞᱤᱧ ᱪᱟᱞᱟᱣ ᱠᱟᱱᱟ ᱩᱫ ᱠᱚ ᱵᱟᱠᱷᱟᱱ ᱯᱩᱴᱠᱟᱹ ᱦᱚᱸ ᱦᱟᱞᱟᱝ ᱵᱟᱲᱟ ᱠᱟᱜ ᱜᱮᱭᱟᱞᱤᱧ
ᱦᱮᱸ ᱛᱟᱦᱚᱞᱮ ᱠᱷᱟᱱ ᱫᱚ ᱱᱚᱣᱟ ᱩᱫ ᱫᱚ ᱟᱭᱢᱟ ᱨᱚᱠᱚᱢ ᱩᱫ ᱢᱮᱱᱟᱜᱼᱟ ᱾ ᱩᱫ ᱠᱚ ᱢᱚᱫᱫᱷᱮᱨᱮ ᱚᱠᱟᱴᱟᱜ ᱩᱫ ᱫᱚ ᱟ ᱵᱤᱱ ᱠᱩᱥᱤᱭᱟᱜ ᱜᱮᱭᱟ ᱡᱟᱹᱥᱛᱤ?
ᱟᱹᱞᱤᱧ ᱩᱫ ᱫᱚ ᱚᱱᱠᱟ ᱛᱚ ᱵᱟᱞᱤᱧ ᱤᱭᱟᱹ ᱵᱟᱲᱟ ᱟᱠᱟᱫᱟ ᱡᱚᱛᱚ ᱡᱚᱛᱚ ᱜᱮᱞᱤᱧ ᱠᱩᱥᱤᱭᱟᱜ ᱜᱮᱭᱟ ᱾
ᱚ ᱟᱞᱮ ᱟᱞᱮ ᱥᱮᱫ ᱡᱟᱥᱛᱤ ᱫᱷᱟᱣ ᱠᱚ ᱟᱹᱠᱷᱨᱤᱧᱟ ᱦᱮᱸ ᱫᱟᱢ ᱼᱭᱟ ᱡᱮᱢᱚᱱ ᱟᱞᱮ ᱫᱚ ᱚᱱᱟ ᱫᱚ ᱚᱨᱛᱩᱫ ᱩᱫ ᱞᱮ ᱞᱮᱭᱟ ᱾
ᱦᱮᱸ ᱦᱮᱸ ᱟᱞᱮ ᱦᱚᱸ ᱚᱱᱟ ᱚᱨᱛᱩᱫ ᱩᱫ ᱜᱮ ᱟᱹᱰᱤ ᱡᱮᱞᱮᱧ ᱜᱮ ᱤᱭᱟᱹ ᱠᱚᱜᱼᱟ ᱟᱨᱠᱤ ᱾ ᱥᱚᱡᱷᱮ ᱜᱚᱦᱚᱲ ᱦᱩᱭᱩᱜᱼᱟ ᱾
ᱦᱮᱸ ᱦᱮᱸ ᱾ ᱦᱚᱭᱛᱚ ᱦᱟᱯᱲᱟᱢ ᱠᱚ ᱡᱟᱹᱱᱤᱡ ᱚᱨ ᱠᱟᱛᱮᱜ ᱛᱩᱫ ᱦᱩᱭᱩᱜ ᱛᱮ ᱡᱟᱹᱱᱤᱡ ᱚᱨ ᱛ ᱠᱚ ᱧᱩᱛᱩᱢ ᱠᱟᱣᱫᱟ
ᱦᱮᱸ ᱦᱮᱸ ᱾ ᱟᱨᱚ ᱞᱟᱹᱭ ᱟᱠᱚ ᱥᱮ ᱚᱱᱟ ᱫᱚ ᱫᱩᱲᱩᱵ ᱠᱟᱛᱮ ᱦᱟᱞᱟᱝ ᱫᱚ ᱵᱟᱝ ᱜᱟᱱᱚᱜᱼᱟ ᱟᱨᱠᱤ ᱾ ᱦᱟᱯᱲᱟᱢ ᱠᱚᱣᱟᱜ ᱠᱟᱛᱷᱟ ᱜᱮ ᱾
ᱟᱪᱪᱷᱟ ᱟᱪᱪᱷᱟ ᱟᱫᱚ ᱦᱳᱭᱛᱳ ᱫᱩᱲᱩᱵ ᱠᱟᱛᱮᱜ ᱡᱟᱦᱟ ᱞᱮᱱᱠᱷᱟᱱ ᱨᱟᱹᱯᱩᱫᱚᱜ ᱜᱮ ᱪᱚ ᱯᱟᱞᱮᱱ ᱱᱚᱣᱟ ᱨᱮᱱᱟᱜ ᱤᱭᱟᱹ ᱦᱚᱸ ᱢᱮᱱᱟᱜᱼᱟ ᱾ ᱟᱸᱵᱚ ᱡᱮᱢᱚᱱ ᱡᱚᱠᱷᱚᱱ ᱥᱟ ᱥᱮᱸᱜᱮᱞ ᱵᱚᱱ ᱩᱥᱠᱩᱨᱟᱜ-ᱟ ᱞᱮᱭᱟᱠᱚ ᱠᱟᱴᱟ ᱛᱮᱫᱚ ᱫᱚ ᱟᱞᱚᱢ ᱤᱭᱟᱹ ᱟᱪᱮ ᱠᱟᱴᱟ ᱛᱮ ᱡᱩᱫᱤ ᱟᱢ ᱠᱟᱴᱟ ᱛᱮᱢ ᱥᱮᱜᱮᱞ ᱮᱢ ᱩᱥᱠᱩᱨᱟ ᱛᱟᱦᱚᱞᱮ ᱠᱷᱟᱱ ᱫᱚ ᱟᱢ ᱠᱟᱴᱟ ᱦᱚᱸᱛᱚ ᱞᱚ ᱫᱟᱲᱮ ᱛᱟᱢᱟ ᱥᱮ ᱾
ᱦᱩᱸ ᱦᱩᱸ
ᱦᱮᱸ ᱠᱟᱨᱚᱱ ᱞᱟᱹᱭᱟᱠᱚ ᱟᱹᱭᱩᱵ ᱵᱮ ᱟᱞᱚᱢ ᱥᱩᱭᱩᱲᱟ ᱟᱨ ᱟᱹᱭᱩᱵ ᱵᱮᱲᱟ ᱥᱩᱭᱩᱲ ᱞᱮᱠᱷᱟᱱ ᱫᱚ ᱟᱹᱰᱤ ᱥᱟᱸᱜᱤᱧ ᱦᱚᱸ ᱟᱸᱡᱚᱢ ᱪᱟᱞᱟᱜ-ᱟ ᱥᱮ ᱱᱚᱜ-ᱱᱚᱝᱠᱟ ᱟᱹᱰᱤ ᱠᱤᱪᱷᱩ ᱦᱚᱸ ᱠᱟᱨᱚᱱ ᱦᱚᱸ ᱛᱟᱦᱮᱸ ᱫᱟᱲᱮᱜ-ᱟ᱾
ᱟᱹᱰᱤ ᱥᱚᱝᱠᱟ ᱢᱮᱱᱟᱜᱼᱟ ᱡᱮᱢᱚᱱ ᱟᱹᱭᱩ ᱵᱮᱲᱟ ᱡᱚᱜ ᱵᱟᱦᱨᱮ ᱚᱰᱚᱜ ᱠᱚᱦᱚᱸ ᱵᱟᱝ ᱜᱟᱱᱚᱜᱼᱟ᱾
ᱦᱮᱸᱻ ᱦᱮᱸᱻ ᱦᱮᱸᱻᱦᱮᱸᱻ ᱟᱪᱷᱟ-ᱟᱪᱷᱟ
ᱛᱟᱦᱚᱞᱮ ᱦᱚᱸᱜᱼᱚᱭ ᱛᱚ ᱯᱟᱨᱚᱢᱮᱱᱟ ᱦᱮᱸ ᱛᱤᱨᱤᱥᱮ ᱡᱩᱱ ᱦᱩᱞ ᱢᱟᱦᱟ ᱠᱚ ᱯᱟᱨᱚᱢᱮᱱᱟ ᱟᱫᱚ ᱟᱯᱮ ᱥᱮᱫ ᱚᱠᱟ ᱞᱮᱠᱟ ᱯᱮ ᱢᱟᱱᱟᱣ ᱵᱟᱲᱟ ᱠᱮᱫᱟ
ᱦᱮᱸ ᱛᱤᱨᱤᱥᱟᱹ ᱡᱩᱱ ᱦᱩᱞ ᱢᱟᱦᱟ ᱜᱚᱝᱠᱮ ᱩᱱ ᱦᱤᱞᱚᱜ ᱠᱤ ᱟᱯᱮ ᱥᱮᱫ ᱫᱟᱜ ᱞᱮᱜ-ᱟᱭ
ᱟᱞᱮᱥᱮᱫ ᱫᱚ ᱫᱟᱜ ᱫᱚ ᱫᱟᱜ ᱞᱮ-ᱟᱭ ᱛᱟᱨᱟᱥᱤᱧ ᱥᱮᱫ ᱮ ᱫᱟᱜ ᱞᱮᱼᱟᱭ
ᱚ ᱟᱞᱮᱥᱮᱫ ᱦᱚᱸ ᱚᱱᱠᱟ ᱛᱟᱦᱚᱞᱮ ᱠᱷᱟᱱ ᱫᱚ ᱡᱟᱦᱟᱸᱭ ᱯᱩᱡᱟᱹᱨᱤ ᱛᱟᱞᱮᱭᱟ ᱩᱱᱤᱭᱟᱜ ᱚᱲᱟᱜ ᱞᱮ ᱪᱟᱞᱟᱣᱮᱱᱟ ᱛᱟᱨᱯᱚᱨᱮᱼᱼ ᱦᱮᱸ ᱟᱹᱜᱩ ᱦᱩᱭᱱᱟ ᱡᱟᱦᱟᱸᱞᱮᱠᱟ ᱟᱹᱜᱩ ᱦᱩᱭᱱᱟ ᱛᱟᱨᱯᱚᱨᱮ ᱤᱭᱟᱹ ᱚᱠᱟᱨᱮᱼᱼ ᱦᱮᱸ ᱚᱠᱟᱨᱮ ᱥᱤᱫᱩᱠᱟᱱᱩᱣᱟᱜᱼᱼ ᱢᱩᱴᱷᱟᱹᱱ ᱞᱮ ᱦᱮᱱᱟᱜ ᱛᱟᱞᱮᱭᱟ ᱚᱸᱰᱮ ᱯᱩᱡᱟᱹ ᱵᱟᱲᱟ ᱦᱩᱭᱱᱟᱢ ᱟᱫᱚ ᱚᱱᱟ ᱯᱩᱡᱟᱹ ᱱᱟᱜᱼᱼ ᱛᱟᱞᱟ ᱢᱟᱞᱟ ᱥᱮᱫ ᱫᱚ ᱟᱹᱰᱤ ᱡᱟᱹᱥᱛᱤ ᱫᱟᱜ ᱠᱮᱫᱟᱭ ᱮᱢᱚᱱᱮ ᱫᱟᱜ ᱠᱮᱫᱟᱭ ᱥᱟᱨᱟᱫᱤᱱ ᱜᱮ ᱫᱟᱜ ᱠᱮᱫᱟᱭ ᱧᱤᱫᱟᱹ ᱫᱷᱟᱹᱵᱤᱡ ᱫᱟᱜ ᱠᱮᱫᱟ ᱚᱱᱠᱟ ᱟᱫᱚ ᱯᱩᱡᱟᱹ ᱵᱟᱲᱟ ᱠᱟᱛᱮᱜ ᱪᱟᱵᱟ ᱵᱟᱲᱟ ᱦᱩᱭᱱᱟ ᱟᱨ ᱚᱱᱟ ᱫᱤᱱ ᱫᱚᱼᱼ ᱡᱟᱦᱟᱸ ᱠᱚ ᱵᱷᱚᱜᱽ ᱠᱚ ᱛᱟᱦᱮᱸ ᱠᱟᱱᱟ ᱚᱱᱟ ᱥᱟᱶ-ᱥᱟᱶᱛᱮ ᱟᱹᱛᱩ ᱨᱮᱱ ᱥᱟᱱᱟᱢ ᱦᱚᱲᱞᱮ ᱡᱚᱢ ᱚᱪᱚ ᱠᱮᱫ ᱠᱚᱣᱟ ᱥᱚᱲᱮ ᱞᱮ ᱡᱚᱢ ᱦᱚᱪᱚᱼᱼ
ᱟᱪᱷᱟ-ᱟᱪᱷᱟ ᱟᱹᱰᱤ ᱢᱚᱡᱽ ᱟᱞᱮ ᱦᱚᱸ ᱚᱱᱠᱟᱜᱮ ᱱᱟᱭᱠᱮ ᱞᱮ ᱟᱹᱜᱩ ᱠᱮᱫᱮᱭᱟ ᱟᱫᱚ ᱟᱞᱮ ᱥᱮᱫ ᱫᱚ ᱥᱮᱛᱟᱜ ᱥᱮᱫ ᱫᱚ ᱵᱟᱭ ᱫᱟᱜ ᱠᱟᱫᱟ ᱛᱚ ᱟᱞᱮ ᱦᱚᱸᱼᱼ ᱞᱮᱴ ᱠᱟ ᱠᱟᱛᱮᱜ ᱜᱮᱞᱮ ᱟᱹᱜᱩ ᱠᱮᱫᱮᱭᱟ ᱯᱨᱟᱭ ᱮᱜᱟᱨᱚᱴᱟ ᱜᱟᱱ ᱵᱟᱡᱟᱣ ᱠᱟᱱᱟ ᱦᱟᱱᱛᱮ ᱱᱟᱛᱮ ᱠᱟᱹᱢᱤ ᱠᱚ ᱵᱟᱲᱟ ᱠᱚᱛᱮ
ᱦᱮᱸ
ᱟᱫᱚᱼᱼ ᱡᱟᱭᱦᱩᱠ ᱢᱟᱱᱟᱣ ᱵᱟᱲᱟ ᱠᱮᱫ ᱜᱮᱭᱟᱞᱮ ᱥᱟᱱᱟᱢ ᱟᱹᱛᱩ ᱦᱚᱲ ᱠᱚᱛᱮ ᱟᱨ ᱱᱚᱣᱟ ᱛᱚ ᱢᱟᱱᱟᱣ ᱫᱚᱨᱠᱟᱨᱼᱼ ᱠᱟᱱ ᱛᱟᱵᱚᱱᱟ ᱡᱮᱦᱩᱛᱩ ᱥᱟᱱᱛᱟᱲ ᱦᱚᱯᱚᱱ ᱠᱟᱱᱟ ᱵᱚᱱ
ᱦᱮᱸ ᱮᱠᱟᱞ ᱢᱟᱱᱟᱣ ᱛᱟᱸᱦᱮ ᱫᱚᱨᱠᱟᱨ ᱠᱟᱱ ᱛᱟᱵᱚᱱᱟ
ᱦᱮᱸᱻ
ᱵᱟᱠᱷᱟᱱ ᱫᱚ ᱟᱵᱚᱨᱮᱱ ᱡᱟᱦᱟᱸᱭ ᱦᱩᱰᱤᱧ ᱠᱚ ᱢᱮᱱᱟᱜ ᱠᱭᱟᱚ ᱩᱱᱠᱩ ᱚᱠᱟ ᱠᱷᱚᱱ ᱠᱚ ᱥᱮᱬᱟᱭᱟᱠᱚ
ᱦᱩᱸ-ᱦᱩᱸ
ᱟᱵᱚ ᱦᱚᱸᱛᱚ ᱟᱵᱚᱨᱮᱱ ᱦᱟᱯᱲᱟᱢ ᱠᱚ ᱧᱮᱞ ᱠᱟᱛᱮ ᱜᱮᱼᱼ ᱵᱟᱦᱟ, ᱢᱟᱜ ᱢᱚᱬᱮ ᱟᱨ ᱥᱚᱦᱨᱟᱭ ᱠᱚ ᱠᱚ ᱥᱮᱬᱟ ᱠᱟᱫᱟᱵᱚᱱ ᱥᱮ ᱩᱱᱠᱩ ᱧᱮᱞ ᱛᱮᱜᱮ ᱦᱮᱸ
ᱪᱮᱫ ᱦᱚᱸ ᱵᱟᱝ ᱟᱸᱡᱚᱢᱚᱜ ᱠᱟᱱᱟ ᱟᱪᱷᱟ ᱱᱚᱜᱼᱚᱭ ᱡᱮ ᱛᱤᱨᱤᱥᱼᱼ ᱥᱟ ᱡᱩᱱ ᱠᱚᱨᱮ ᱦᱩᱞ ᱢᱟᱦᱟ ᱠᱚᱨᱮ ᱡᱟᱦᱟᱸ ᱯᱨᱳᱜᱨᱟᱢ ᱠᱚᱠᱚ ᱫᱚᱦᱚᱭᱮᱫᱟ ᱚᱨᱜᱮᱥᱴᱟᱨ ᱠᱚ ᱟᱹᱵᱤᱱ ᱚᱠᱟ ᱞᱮᱠᱟᱛᱮ ᱚᱱᱟᱵᱤᱱᱼᱼ ᱢᱟᱱᱮ ᱧᱮᱞᱟ ᱚᱠᱟᱞᱮᱠᱟ ᱢᱮᱫ ᱛᱮᱵᱤᱱ ᱧᱮᱞ ᱜᱮᱭᱟ ᱚᱱᱟ ᱯᱨᱳᱜᱨᱟᱢ ᱠᱚ ᱚᱨᱜᱮᱥᱴᱟᱨ ᱠᱚ
ᱦᱮᱸ ᱟᱵᱚᱨᱮᱱ ᱡᱟᱦᱟᱸᱭ ᱦᱩᱞᱜᱟᱹᱨᱤᱭᱟᱹ ᱠᱚ ᱛᱟᱦᱮᱸ ᱠᱟᱱᱟ ᱱᱚᱣᱟ ᱛᱤᱨᱤᱥᱟ ᱡᱩᱱ ᱞᱮᱠᱟᱱ ᱫᱤᱱᱨᱮᱼᱼ ᱪᱮᱫ ᱜᱚᱝᱠᱮ ᱮᱦᱚᱵ ᱞᱮᱫᱟ ᱠᱚ ᱛᱚ
ᱦᱩᱸ-ᱦᱩᱸ ᱥᱮᱫᱤᱱ ᱠᱤᱨᱭᱟᱹ ᱠᱚ ᱦᱟᱛᱟᱣ ᱞᱮᱫᱼᱟ᱾
ᱦᱮᱸ ᱟᱫᱚ ᱦᱚᱜᱼᱚᱭ ᱡᱮ ᱢᱤᱫᱴᱟᱝ ᱩᱱᱟᱹᱜᱼᱼ ᱵᱟᱨ ᱥᱮᱨᱢᱟ ᱫᱷᱚᱨᱮ ᱠᱚ ᱞᱟᱹᱲᱦᱟᱹᱭ ᱞᱮᱼᱟ ᱡᱤᱣᱤ ᱵᱟᱛᱤ ᱤᱲᱤᱡᱼᱮᱱ ᱛᱟᱠᱚᱣᱟ᱾ ᱟᱵᱚ ᱚᱱᱠᱟᱱ ᱫᱤᱱ ᱨᱮᱫᱚ ᱟᱵᱚ ᱫᱚ ᱫᱩᱠ ᱠᱟᱛᱷᱟ ᱠᱟᱱ ᱛᱟᱵᱚᱱᱟ ᱢᱮᱱᱠᱷᱟᱱᱼᱼ ᱟᱹᱰᱤ ᱡᱟᱹᱥᱛᱤ ᱵᱚᱱ ᱨᱟᱹᱥᱠᱟᱹ, ᱨᱟᱹᱥᱠᱟᱹ ᱨᱚᱢᱚᱡᱽᱮᱫᱼᱟ ᱟᱫᱚ ᱱᱚᱣᱟ ᱠᱚᱫᱚ ᱴᱷᱤᱠ ᱜᱮ ᱤᱧᱦᱚᱸ ᱵᱟᱹᱧ ᱞᱟᱹᱭᱟ ᱡᱮᱼᱼ ᱚᱱᱟ ᱠᱚᱨᱟᱣ ᱩᱪᱤᱛ ᱠᱟᱱᱟ ᱤᱧ ᱫᱩᱧ ᱢᱚᱱᱮᱭᱟ ᱡᱮ ᱵᱟᱝ ᱠᱚᱨᱟᱣ ᱩᱪᱤᱛ ᱠᱟᱱᱟ ᱱᱤᱛ ᱫᱷᱟᱹᱵᱤᱡ ᱛᱮ ᱟᱞᱮ ᱡᱟᱦᱟᱸ ᱥᱩᱨ-ᱥᱩᱯᱩᱨ ᱦᱮᱱᱟᱜ ᱠᱚᱣᱟᱼᱼ ᱚᱠᱟᱨᱮᱦᱚᱸ ᱵᱟᱝᱠᱚ ᱠᱚᱨᱟᱣᱮᱫᱼᱟ ᱡᱩᱫᱤ ᱠᱚᱨᱟᱣ ᱜᱮᱭᱟ ᱠᱚ ᱛᱟᱦᱚᱞᱮ ᱠᱷᱟᱱᱼᱼ ᱧᱮᱞ ᱦᱩᱭ ᱠᱚᱜᱼᱟ ᱨᱚᱲ ᱵᱟᱲᱟ ᱦᱩᱭ ᱠᱚᱜᱼᱟ ᱡᱮ ᱟᱞᱚᱯᱮ ᱠᱚᱨᱟᱣᱟ ᱢᱮᱱᱛᱮ ᱢᱮᱱᱠᱷᱟᱱ ᱵᱟᱝ ᱦᱩᱭᱩᱜ ᱠᱟᱱᱟ ᱟᱫᱚᱼᱼ ᱟᱫᱚ ᱟᱯᱟᱱ-ᱟᱹᱯᱤᱱ ᱡᱟᱦᱟᱸ ᱴᱚᱴᱷᱟ ᱠᱚᱨᱮ ᱦᱮᱱᱟᱜ ᱵᱚᱱᱟ ᱡᱩᱫᱤ ᱱᱚᱝᱠᱟ ᱦᱩᱭᱩᱜ ᱠᱷᱟᱱ ᱵᱟᱨᱚᱱ ᱠᱚᱣᱟᱵᱚᱱ ᱛᱤᱱᱟᱹᱜ ᱠᱚᱴᱟᱵᱚᱱ ᱫᱟᱲᱮᱭᱟᱜᱼᱟ ᱥᱮ ᱪᱮᱫ
ᱮᱠᱫᱚᱢ ᱟᱞᱮ ᱱᱚᱛᱮ ᱦᱚᱸ ᱚᱱᱠᱟ ᱯᱨᱳᱜᱨᱟᱢ ᱠᱚᱫᱚ ᱵᱟᱝ ᱦᱩᱭᱩᱜ ᱜᱮᱭᱟ ᱟᱨ ᱵᱟᱞᱮ ᱥᱟᱯᱲᱟᱣ ᱜᱮᱭᱟ ᱩᱱ ᱦᱤᱞᱚᱜ ᱫᱚ
ᱦᱚᱸ
ᱛᱚᱵᱮ ᱦᱚ ᱱᱚᱝᱠᱟᱱ ᱜᱟᱱᱚᱜ-ᱟ ᱡᱟᱦᱟᱱᱟᱜ ᱦᱳᱭᱛᱳ ᱦᱩᱞ ᱢᱟᱦᱟ ᱦᱩᱞ ᱤᱫᱤ ᱠᱟᱛᱮ ᱛᱮᱫ ᱡᱟᱦᱟᱱᱟᱜ ᱜᱟᱭᱟᱱ ᱠᱚ ᱩᱫᱩᱜ ᱢᱟᱱᱟᱣᱟ ᱫᱤᱥᱚᱢ ᱫᱤᱥᱚᱢ ᱦᱚᱲ ᱛᱟᱞᱟᱨᱮ ᱩᱫᱩᱜ ᱚᱱᱟ ᱠᱚᱫᱚ ᱜᱟᱱᱚᱜ ᱜᱮᱭᱟ ᱦᱮᱸᱥᱮ ᱵᱟᱝ ᱡᱮ ᱦᱚᱲ ᱠᱚ ᱵᱩᱡᱟ ᱵᱟᱝ ᱩᱱ ᱪᱮᱫᱠᱟ ᱞᱮᱱᱟ ᱟᱨᱠᱤ
ᱦᱮᱸ ᱱᱚᱣᱟ ᱠᱚᱫᱚ ᱤᱧᱦᱩᱧ ᱢᱚᱱᱮᱭᱟ ᱡᱮ ᱮᱠᱟᱞ ᱟᱹᱰᱤ ᱦᱚᱲ ᱫᱚ ᱵᱟᱝ ᱜᱮᱠᱚ ᱵᱩᱡᱷᱫᱟᱠᱚ ᱪᱮᱫ ᱠᱟᱱᱟ ᱮᱱᱠᱷᱟᱱ ᱵᱩᱡᱽ ᱧᱟᱢᱟᱠᱚ ᱚᱱᱟ ᱠᱚ ᱠᱷᱟᱱ ᱛᱮᱫᱚ
ᱦᱳᱭᱛᱚ ᱡᱚᱛᱚ ᱦᱚᱲ ᱫᱚ ᱵᱟᱵᱚᱱ ᱵᱟᱲᱟᱭᱟᱠᱚ ᱡᱮ ᱦᱩᱞ ᱦᱩᱭ ᱞᱮᱱᱟ ᱠᱤᱱᱛᱩ ᱚᱱᱟ ᱨᱮᱱᱟᱜ ᱵᱤᱥᱛᱟᱥᱤᱛᱚ ᱛᱤᱨ ᱨᱮ ᱪᱮᱫ ᱦᱩᱭ ᱞᱮᱱᱟ ᱚᱱᱟ ᱛᱚ ᱟᱨ ᱡᱷᱚᱛᱚ ᱫᱚ ᱵᱟᱝᱠᱚ ᱵᱩᱡᱽ ᱫᱟᱲᱮᱭᱟᱜ-ᱟᱥᱮ
ᱮ-ᱦᱮ
ᱟᱨ ᱚᱱᱠᱟ ᱢᱤᱫᱴᱮᱱ ᱜᱟᱭᱟᱱ ᱛᱟᱞᱟᱛᱮ ᱡᱩᱫᱤ ᱠᱚ ᱩᱫᱩᱜᱟ ᱛᱚ ᱚᱱᱟ ᱫᱚ ᱟᱹᱰᱤ ᱦᱚᱲᱴᱷᱮᱱ ᱫᱤᱥᱟᱹ ᱦᱚᱸ ᱛᱟᱦᱮᱱᱟ
ᱦᱮᱸ ᱟᱵᱚ ᱡᱚᱠᱷᱚᱱ ᱢᱤᱫᱴᱟᱝ ᱦᱩᱞᱢᱟᱦᱟ ᱵᱚᱠᱛᱤᱛᱛᱚ ᱵᱚᱱ ᱞᱟᱹᱭᱟ ᱛᱚᱠᱷᱚᱱ ᱫᱚ ᱛᱚ ᱩᱱᱟᱹᱜ ᱵᱟᱭ ᱵᱟᱭ ᱱᱚᱡᱚᱨᱟᱜ-ᱟ ᱢᱮᱱᱠᱷᱟᱱ ᱡᱚᱠᱷᱚᱱ ᱢᱤᱫᱴᱟᱝ ᱜᱟᱭᱟᱱ ᱟᱢ ᱟᱹᱰᱤ ᱟᱹᱰᱤ ᱜᱤᱫᱽᱨᱟᱹ ᱡᱮᱢᱚᱱ ᱯᱷᱳᱱᱮ ᱧᱮᱞᱟ ᱡᱚᱠᱷᱚᱱ ᱡᱟᱦᱟᱱᱟᱜ ᱧᱮᱞ ᱛᱟᱞᱟᱛᱮ ᱥᱮᱬᱟᱭᱟ ᱟᱹᱰᱤ ᱞᱚᱜᱚᱱᱮ ᱥᱮᱬᱟᱭᱟ
ᱮᱠᱫᱚᱢ ᱚᱱᱮ ᱚᱱᱠᱟ ᱟᱨᱠᱤ ᱡᱟᱦᱟᱸᱭ ᱡᱩᱫᱤ ᱢᱮᱫ ᱛᱮ ᱧᱮᱞᱟᱭ ᱡᱮ ᱵᱟᱥᱛᱚᱵ ᱪᱤ ᱪᱤᱛᱟᱹᱨ ᱪᱮᱫ ᱠᱚ ᱩᱱ ᱡᱚᱠᱷᱚᱱ ᱛᱟᱦᱮᱸ ᱠᱟᱱᱟ ᱚᱱᱟ ᱜᱮᱛᱚ ᱩᱫᱩᱜᱚᱜ-ᱟ ᱜᱟᱭᱟᱱ ᱨᱮᱫᱚ
ᱦᱮᱸ ᱦᱮᱸ
ᱛᱟᱦᱞᱮ ᱚᱱᱟ ᱠᱷᱟᱱ ᱫᱚ ᱫᱤᱥᱟᱹ ᱛᱟᱦᱮᱱ ᱛᱟᱠᱚ ᱵᱟᱝ ᱦᱩᱞ ᱢᱟᱦᱟ ᱨᱮ ᱱᱚᱝᱠᱟ ᱜᱷᱚᱴᱚᱱᱟ ᱜᱷᱚᱴᱟᱣ ᱞᱮᱱᱟ ᱥᱮ ᱱᱚᱣᱟ ᱠᱚ ᱠᱷᱟᱹᱛᱤᱨ ᱛᱮᱦᱤᱧ ᱟᱵᱚ
ᱢᱟᱱᱟᱣᱫᱟ ᱦᱮᱸ ᱞᱟᱦᱟ ᱛᱮᱫᱚ ᱜᱟᱭᱟᱱ ᱠᱚ ᱟᱹᱰᱤ ᱨᱚᱢᱚᱡᱽ ᱨᱚᱢᱚᱡᱟᱜ ᱦᱩᱭᱩᱜ ᱠᱟᱱ ᱵᱷᱟᱜᱤ ᱜᱮ ᱥᱟᱶᱛᱟ ᱫᱤᱭᱮ ᱜᱮ ᱢᱮᱱᱠᱷᱟᱱ ᱱᱤᱛᱚᱜᱟᱜ ᱜᱟᱭᱟᱱ ᱠᱚ ᱟᱹᱨᱩ ᱯᱷᱮᱨᱟᱣ ᱠᱟᱛᱮᱫ ᱚᱨᱜᱮᱥᱴᱟᱨ ᱪᱮᱫ ᱞᱮᱠᱟ ᱦᱩᱭᱩᱜ ᱠᱟᱱᱟ ᱱᱚᱣᱟ ᱠᱚᱫᱚ
ᱚᱨᱜᱮᱥᱴᱨᱟᱴᱟᱨ ᱠᱚᱫᱚ ᱮᱠᱫᱚᱢ ᱵᱟᱹᱲᱤᱡ ᱡᱤᱱᱤᱥ ᱜᱮ ᱞᱟᱹᱭ ᱟᱹᱞᱤᱧ ᱡᱟᱦᱟᱸ ᱫᱚ ᱢᱟᱱᱮ ᱮᱛᱚ ᱢᱤᱫᱴᱮᱱ ᱪᱷᱟᱹᱯᱨᱤ ᱠᱚᱦᱚᱸ ᱠᱚ ᱵᱟᱹᱲᱛᱤᱜ ᱠᱟᱱᱟ ᱱᱚᱣᱟ ᱠᱷᱟᱹᱛᱤᱨ
ᱚ
ᱛᱟᱯᱚᱨ ᱧᱮᱞ ᱵᱤᱱ ᱟᱵᱚ ᱦᱩᱰᱤᱧ ᱦᱩᱰᱤᱧ ᱦᱚᱲ ᱠᱚᱦᱚᱸ ᱦᱟᱺᱰᱤ ᱯᱟᱹᱣᱨᱟᱹ ᱨᱮᱠᱚ ᱡᱚᱵᱮ ᱠᱚᱜ ᱠᱟᱱᱟ
ᱦᱮᱸ ᱮᱠᱟᱞ ᱤᱧ ᱱᱚᱣᱟ ᱠᱟᱛᱷᱟ ᱜᱤᱧ ᱞᱟᱹᱭᱮᱫ ᱛᱟᱦᱮᱸ ᱡᱮ ᱚᱱᱮ ᱦᱟᱺᱰᱤ ᱯᱟᱹᱣᱨᱟᱹ ᱮᱴᱟᱜ ᱠᱤᱪᱷᱩ ᱵᱚᱱ ᱵᱮᱵᱽᱥᱟ ᱵᱟᱱᱤᱡ ᱵᱚᱱ ᱠᱚᱨᱟ ᱟᱥᱮ ᱵᱟᱝ ᱢᱮᱱᱠᱷᱟᱱ ᱦᱮ ᱦᱟᱺᱰᱤ ᱯᱟᱹᱣᱨᱟᱹ ᱪᱮᱛᱟᱱ ᱫᱚ ᱵᱮᱵᱥᱟ ᱵᱟᱹᱱᱤᱡᱽ ᱟᱵᱚ ᱡᱟᱹᱥᱛᱤ ᱵᱚᱱ ᱠᱚᱨᱟᱣᱟ ᱟᱨ ᱟᱵᱚᱨᱮᱱ ᱦᱚᱲ ᱠᱟᱹᱢᱤᱭᱟ ᱟᱨ ᱟᱵᱚᱣᱟᱜ ᱜᱮ ᱠᱷᱚᱛᱤ ᱦᱩᱭᱩᱜ-ᱟ
ᱮᱠᱫᱚᱢ